ᱦᱮᱞᱳ
ᱦᱮᱸ ᱟᱸᱡᱚᱢᱚᱜ ᱠᱟᱱᱟ ᱵᱟᱝ
ᱮ ᱨᱚᱲ ᱟᱸᱡᱚᱢ ᱧᱟᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱦᱮᱸ ᱛᱚ᱾ ᱛᱟᱨᱯᱚᱨ ᱱᱟᱯᱟᱭ ᱜᱮᱭᱟᱢ ᱛᱚ᱾
ᱟᱪᱪᱷᱟ ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱟᱠᱟᱫᱤᱧᱟ᱾ ᱟᱢ ᱫᱚ ᱱᱟᱯᱟᱭ ᱜᱮᱭᱟᱢ?
ᱚ ᱟᱪᱪᱷᱟ ᱱᱟᱯᱟᱭ ᱜᱤᱭᱟᱹᱧ ᱦᱮᱸ ᱛᱚ ᱛᱟᱦᱚᱞᱮ ᱱᱤᱛᱚᱜ ᱪᱮᱫ ᱵᱟᱨᱮ ᱛᱮᱞᱟᱝ ᱨᱚᱯᱚᱲᱟ ᱚᱱᱠᱟᱱᱟᱜ ᱴᱚᱯᱤᱠ ᱠᱚ ᱞᱟᱹᱭ ᱢᱮ᱾
ᱛᱚ ᱢᱮᱱᱼᱮᱫ ᱛᱟᱦᱮᱞᱤᱧ ᱥᱟᱠᱨᱟᱛ ᱤᱫᱤ ᱠᱟᱛᱮᱜ ᱞᱟᱝ ᱨᱚᱯᱚᱲ ᱞᱮᱠᱦᱟᱱ ᱱᱟᱯᱟᱭ ᱠᱚᱜᱼᱟ᱾
ᱦᱳᱭ ᱦᱮᱸ ᱛᱚ
ᱴᱷᱤᱠ ᱟᱪᱷᱮ ᱢᱟ ᱛᱟᱦᱚᱞᱮ ᱟᱢᱜᱤᱧ ᱠᱩᱞᱤᱭᱮᱫ ᱢᱮᱭᱟ᱾ ᱥᱟᱠᱨᱟᱛ ᱨᱮᱫᱚ ᱪᱮᱠᱟ ᱯᱮ ᱯᱚᱨᱚᱵᱽ
ᱟᱞᱮ ᱥᱟᱠᱨᱟᱛ ᱨᱮᱫᱚ ᱯᱮ ᱢᱟᱦᱟᱞᱮ ᱢᱟᱱᱟᱣ ᱭᱮᱫ ᱜᱮᱭᱟ ᱥᱟᱠᱨᱟᱛ ᱫᱚ
ᱡᱮᱢᱚᱱ ᱟᱞᱮ ᱫᱚ ᱢᱟᱱᱮ ᱥᱟᱠᱨᱟᱛ ᱫᱚ ᱯᱩᱥ ᱯᱩᱥ ᱵᱚᱸᱜᱟ ᱢᱩᱪᱟᱹᱫ ᱨᱮ ᱦᱳᱭᱳᱜᱼᱟ ᱛᱚ᱾ ᱟᱫᱚ ᱛᱤᱨᱤᱥ ᱛᱟᱨᱤᱠᱷ ᱩᱱᱨᱤᱥ ᱩᱱᱛᱨᱤᱥ ᱛᱟᱨᱤᱠᱷ ᱛᱤᱨᱤᱥ ᱛᱟᱨᱤᱠᱷ ᱟᱨ ᱢᱟᱱᱮ ᱡᱟᱦᱟᱸ ᱢᱟᱜᱽ ᱵᱚᱸᱜᱟ ᱨᱮᱱᱟᱜ ᱮᱠ ᱛᱟᱹᱨᱤᱠᱷ ᱠᱚ ᱢᱮᱛᱟᱜ ᱠᱟᱱᱟ ᱯᱮ ᱫᱤᱱ ᱫᱷᱩᱨᱤᱭᱟᱹ ᱫᱚ ᱥᱟᱠᱨᱟᱛ ᱯᱚᱨᱚᱵᱽ ᱫᱚ ᱢᱟᱱᱮ ᱪᱟᱞᱟᱜ ᱜᱮ ᱛᱟᱦᱮᱱᱟ ᱞᱮᱛᱟᱲ ᱜᱮ᱾
ᱟᱯ ᱟᱯᱮᱥᱮᱱ ᱫᱚ ᱛᱟᱦᱚᱞᱮ ᱥᱟᱠᱨᱟᱛ ᱯᱚᱨᱚᱵᱽ ᱫᱚ ᱪᱮᱫᱞᱮᱠᱟ ᱦᱩᱭᱩᱜᱼᱟ?
ᱚᱱᱠᱟ ᱜᱮ᱾ ᱦᱳᱭ ᱦᱳᱭ᱾
ᱚ᱾
ᱦᱮᱸ ᱚᱱᱠᱟ ᱯᱳᱭᱞᱳ ᱫᱤᱱ ᱠᱷᱚᱱᱟᱜ ᱜᱮ᱾ ᱯᱤᱴᱷᱟᱹ ᱠᱚᱞᱮ ᱟᱨᱟᱢᱵᱚ ᱠᱟᱜᱼᱟ ᱱᱚᱝᱠᱟ ᱛᱟᱨᱯᱚᱨ ᱢᱩᱪᱟᱹᱫ ᱫᱤᱱ ᱡᱟᱦᱟᱸ ᱦᱮᱸ᱾ ᱚᱱᱟ ᱯᱚᱭᱞᱟ ᱨᱮᱜᱮ ᱡᱟᱦᱟᱸ ᱦᱩᱭᱩᱜ ᱠᱟᱱᱟ ᱯᱩᱥ ᱵᱚᱸᱜᱟ ᱨᱮᱱᱟᱜ ᱯᱳᱭᱞᱟ ᱜᱮ ᱩᱱ ᱥᱚᱢᱚᱭ ᱫᱚ ᱵᱚᱡᱷᱟ ᱛᱩᱧ ᱠᱚ